ᱦᱮᱞᱳ
ᱦᱮᱸ ᱜᱚᱝᱠᱮ ᱡᱚᱦᱟᱨ ᱜᱮ, ᱦᱮᱞᱳ ᱢᱮᱱᱫᱟᱞᱤᱧ ᱢᱮᱱᱫᱟᱞᱤᱧ ᱟᱹᱞᱤᱧᱟᱜ ᱨᱚᱲ ᱵᱮᱱ ᱟᱸᱡᱚᱢ ᱮᱫᱟ?
ᱦᱮ ᱟᱵᱮᱱᱟᱜ ᱫᱚᱞᱤᱧᱸᱡᱚᱢᱫᱟ, ᱟᱹᱧᱟᱜ ᱵᱮᱱ ᱟᱸᱡᱚᱢᱫᱟ?
ᱤᱭᱟᱹ ᱟᱹᱞᱤᱧᱟᱜ ᱵᱮᱱ ᱟᱸᱡᱚᱢᱫᱟ, ᱦᱚᱭ ᱦᱚᱭ ᱦᱚᱭ
ᱦᱮᱸ ᱟᱵᱮᱱᱟᱜ ᱨᱚᱲ
ᱦᱮᱞᱳ ᱟᱪᱪᱷᱟ ᱟᱪᱪᱷᱟ ᱟᱪᱪᱷᱟ ᱦᱳᱭ ᱛᱚ ᱜᱚᱝᱠᱮ ᱛᱟᱦᱚᱞᱮ ᱡᱚᱦᱟᱨ ᱜᱮ
ᱡᱚᱦᱟᱨ ᱜᱮ ᱡᱚᱦᱟᱨ ᱜᱮ
ᱦᱳᱭ ᱦᱳᱭ ᱦᱳᱭ ᱱᱟᱯᱟᱭ ᱵᱟᱲᱟ ᱜᱮᱥᱮ ᱪᱮᱫ? ᱦᱮᱸ, ᱦᱮᱸ ᱢᱟ ᱞᱟᱹᱭ ᱵᱮᱱ᱾ ᱦᱮᱞᱳ
ᱦᱮᱸ ᱜᱚᱝᱠᱮ ᱞᱟᱹᱭ ᱵᱤᱱ,
ᱟᱵᱮᱱ ᱫᱚ ᱛᱟᱞᱮ ᱱᱟᱯᱟᱭ ᱵᱟᱲᱟ ᱜᱮ ᱥᱮ ᱪᱮᱫ?
ᱦᱮᱸ ᱟᱞᱤᱸᱧ ᱫᱚ ᱱᱮ ᱜᱷᱟᱹᱲᱤᱡ ᱵᱮᱥ ᱜᱮ,
ᱚᱠᱟ ᱞᱮᱠᱟ ᱟᱵᱤᱱᱟᱜ ᱠᱟᱹᱴᱤᱡ ᱨᱚᱲ ᱵᱟᱞᱤᱸᱧ ᱟᱸᱡᱚᱢ ᱮᱫᱟ ᱵᱮᱥ ᱧᱚᱜ, ᱦᱮᱞᱳ
ᱮᱱᱦᱚᱸ ᱨᱚᱲ ᱵᱟᱝ ᱟᱸᱡᱚᱢᱚᱜ ᱠᱟᱱᱟ?
ᱚ ᱚᱠᱟ ᱞᱮᱠᱟᱨᱮ ᱨᱚᱲ ᱠᱟᱹᱴᱤᱡ ᱵᱮᱥ ᱧᱚᱜ ᱠᱟᱹᱴᱤᱡ ᱵᱟᱝ ᱟᱸᱡᱚᱢᱚᱜ ᱠᱟᱱᱟ᱾ ᱚ ᱫᱤᱭᱮ ᱛᱟᱦᱚᱞᱮ ᱪᱟᱥᱵᱟᱥ ᱠᱚᱫᱚ ᱪᱮᱫᱞᱮᱠᱟ ᱛᱤᱱᱟᱹᱜ ᱜᱟᱱ ᱯᱟᱨᱚᱢ ᱵᱟᱲᱟ ᱦᱩᱭᱮᱱᱟ?
ᱚ ᱟᱪᱪᱷᱟ ᱢᱮᱱᱫᱟᱞᱤᱸᱧ ᱛᱟᱦᱞᱮ ᱪᱟᱥ ᱵᱟᱥ ᱠᱚᱫᱚ ᱛᱤᱱᱟᱹᱜ ᱜᱟᱱ ᱯᱮ ᱯᱟᱨᱚᱢ ᱵᱟᱲᱟ ᱠᱮᱫᱟ?
ᱦᱮᱞᱳ
ᱦᱮᱸᱻ ᱢᱮᱱᱫᱟᱞᱤᱸᱧ ᱪᱟᱥ ᱵᱟᱥ ᱠᱚ ᱛᱤᱱᱟᱹᱜ ᱜᱟᱱ ᱯᱮ ᱯᱟᱨᱚᱢ ᱵᱟᱲᱟ
ᱢᱟ ᱞᱟᱹᱭ ᱵᱮᱱ ᱱᱤᱛᱚᱜ ᱪᱟᱥᱵᱟᱥ ᱠᱚ ᱦᱟᱜ ᱱᱚᱛᱮ ᱫᱚ ᱟᱨᱟᱢᱵᱚ ᱟᱠᱟᱱ ᱜᱮᱭᱟ ᱠᱚ, ᱠᱚᱢ ᱵᱤᱥᱤ ᱫᱚ
ᱟᱪᱪᱷᱟ ᱟᱪᱪᱷᱟ ᱦᱳᱭ ᱛᱚ ᱟᱨ ᱫᱟᱜ ᱡᱟᱹᱲᱤ ᱠᱚ ᱪᱮᱫ ᱞᱮᱠᱟ ᱚᱱᱛᱮ ᱫᱚ?
ᱜᱚᱝᱠᱮ ᱛᱟᱞᱦᱮ ᱟᱯᱮ ᱥᱮᱫ ᱫᱚ ᱪᱮᱫᱠᱟ?
ᱦᱮᱸ ᱟᱞᱮ ᱥᱮᱜ ᱦᱚᱱᱟᱜ ᱱᱤᱛᱚᱜ ᱫᱚ ᱱᱟᱜ ᱱᱟᱯᱟᱭ ᱜᱮ᱾ ᱪᱟᱥ ᱵᱟᱥ ᱠᱚᱫᱚ ᱱᱟᱜ ᱦᱩᱭᱩᱜ ᱠᱟᱱᱟ ᱟᱹᱰᱤ ᱡᱳᱨᱮ ᱫᱟᱜ ᱡᱟᱹᱲᱤᱭᱫᱟ ᱱᱟᱜ᱾
ᱟᱪᱪᱷᱟ ᱟᱪᱪᱷᱟ, ᱦᱚᱭ ᱜᱚᱝᱠᱮ ᱟᱞᱮ ᱥᱮᱜ ᱦᱟᱜ ᱫᱟᱜ ᱡᱟᱹᱲᱤ ᱠᱚᱫᱚ ᱦᱳᱭᱳᱜ ᱠᱟᱱ ᱜᱮᱭᱟ ᱥᱮᱛᱟᱜ ᱠᱷᱚᱱ ᱫᱚ ᱫᱟᱜ ᱧᱚᱜ ᱠᱮᱫ ᱜᱮᱭᱟ᱾ ᱱᱤᱛᱚᱜ ᱫᱚ ᱱᱟᱥᱮᱱᱟᱜ ᱠᱟᱹᱴᱤᱡ ᱮ ᱛᱷᱤᱨ ᱧᱚᱜ ᱠᱟᱫᱟ ᱠᱷᱟᱱ,
ᱟᱪᱪᱷᱟ ᱜᱚᱝᱠᱮ ᱛᱟᱞᱮ ᱦᱩᱲᱩ ᱨᱚᱦᱚᱭ ᱠᱚᱫᱚ ᱦᱩᱭᱩᱜ ᱠᱟᱱᱟ ᱥᱮ ᱵᱟᱝ ᱛᱟᱞᱦᱮ?
ᱦᱳᱭ ᱮᱦᱚᱵ ᱠᱟᱱ ᱜᱮᱭᱟ ᱠᱷᱟᱱ ᱪᱟ ᱵᱟᱹᱫᱽ ᱠᱚᱠᱚ ᱥᱤᱭᱮᱜ ᱜᱮᱭᱟ ᱠᱚ ᱠᱤᱪᱷᱩ ᱠᱤᱪᱷᱩ ᱯᱟᱦᱟᱴᱟ ᱫᱷᱟᱨᱮ, ᱛᱚ ᱮᱦᱚᱵ ᱠᱟᱱᱟ ᱮᱠᱷᱟᱱ ᱨᱚᱦᱚᱭ ᱠᱚᱫᱚ ᱠᱤᱪᱷᱩ ᱠᱤᱪᱷᱩ ᱯᱟᱦᱨᱟ ᱵᱟᱠᱤ ᱢᱮᱱᱟᱜ ᱠᱟᱫᱟ᱾ ᱚᱝᱠᱟ ᱦᱟᱸᱜ, ᱜᱚᱝᱠᱮ ᱟᱫᱚ ᱟᱯᱮ ᱥᱮᱜ ᱫᱚ ᱚ ᱚᱠᱟᱞᱮᱠᱟ?
ᱮᱸ ᱟᱞᱮᱜ ᱦᱚᱸ ᱜᱚᱝᱠᱮ ᱱᱚᱜ-ᱚᱭ ᱱᱟᱜ ᱢᱮᱱᱫᱚ ᱱᱤᱛᱚᱜ ᱫᱚ ᱱᱟᱜ ᱪᱟᱥᱵᱟᱥ ᱞᱮ ᱮᱦᱚᱵ ᱜᱚᱫ ᱠᱟᱫᱟ ᱵᱟᱹᱭᱦᱟᱹᱲ ᱨᱮ ᱫᱚ ᱱᱟᱜ,
ᱟᱪᱪᱷᱟ
ᱟᱡ ᱟᱫᱚ ᱚᱱᱟᱮ ᱱᱟᱜ ᱵᱟᱹᱫᱽ ᱨᱮᱫᱚ ᱫᱚᱢᱮ ᱮᱠᱴᱟ ᱫᱟᱜ ᱡᱟᱹᱲᱤ ᱠᱚ ᱵᱟᱝ ᱠᱷᱟᱹᱛᱤᱨ ᱛᱮ ᱦᱟᱜ ᱵᱟᱹᱫᱽ ᱫᱚ ᱠᱟᱹᱴᱤᱡ ᱨᱚᱦᱚᱲ ᱧᱚᱜ ᱜᱮᱭᱟ᱾ ᱵᱟᱹᱫᱽ ᱠᱚᱨᱮ ᱫᱚ ᱫᱟᱜ ᱵᱟᱝ ᱛᱤᱜᱩ ᱵᱟᱲᱟᱣ ᱠᱟᱱᱟ᱾ ᱟᱫᱚ ᱱᱚᱜ-ᱚᱭ ᱛᱚᱞᱟ ᱠᱚ ᱮᱸ ᱞᱚᱥᱚᱫ ᱵᱟᱲᱟ ᱪᱟᱞᱟᱜ ᱠᱟᱱᱟ ᱡᱟᱵᱚᱴ ᱵᱟᱲᱟ ᱪᱟᱞᱟᱜ ᱠᱟᱱᱟ ᱡᱟᱦᱟᱸ ᱠᱚᱨᱮ ᱫᱚ ᱟᱨ ᱡᱟᱦᱟᱸ ᱠᱚᱨᱮ ᱫᱚ ᱮᱸ ᱢᱮᱱᱫᱚ ᱵᱟᱹᱭᱦᱟᱹᱲ ᱠᱚᱫᱚ ᱱᱟᱜ ᱦᱳᱭᱛᱳ ᱱᱤᱛᱚᱜ ᱫᱚ ᱞᱚᱥᱚᱫ ᱠᱟᱛᱮᱫ ᱞᱮ ᱨᱮᱰᱤ ᱩᱛᱟᱹᱨ ᱠᱟᱫᱟ ᱟᱲᱮ ᱠᱚ ᱞᱟᱜ ᱵᱟᱲᱟ ᱠᱟᱛᱮᱫ ᱟᱛ ᱛᱟᱯᱚᱨᱮ ᱱᱤᱛᱚᱜ ᱫᱚ ᱚᱲᱟᱜ ᱠᱚᱨᱮᱱ ᱜᱚᱜᱚ ᱦᱚᱲ ᱠᱚ ᱥᱮ ᱮᱸᱻ ᱢᱮᱱᱫᱚ ᱢᱟᱱᱮ ᱛᱤᱨᱞᱟᱹ ᱠᱚ ᱱᱤᱭᱟᱹ ᱛᱚᱲᱟ ᱠᱚᱫᱚ ᱠᱚ ᱛᱩᱫᱟ ᱛᱚ
ᱦᱳᱭ
ᱛᱟᱦᱞᱮ ᱩᱱᱠᱩ ᱛᱟᱦᱞᱮ ᱛᱚᱞᱟ ᱠᱚ ᱛᱩᱫ ᱮᱫᱟ ᱫᱤᱭᱮ ᱨᱚᱦᱚᱭ ᱠᱟᱹᱢᱤᱱ ᱵᱟᱲᱟ ᱠᱟᱛᱮᱫ ᱱᱟᱦᱟᱜ ᱨᱚᱦᱚᱭ ᱮᱦᱚᱵ ᱦᱩᱭᱩᱜ-ᱟ ᱨᱚᱦᱚᱭ ᱵᱟᱲᱟ ᱠᱟᱛᱮ ᱜᱮ ᱱᱟᱦᱟᱸᱜ ᱨᱮ ᱪᱟᱬᱮ ᱧᱚᱜ ᱨᱚᱦᱚᱭ ᱵᱟᱲᱟ ᱞᱮᱠᱷᱟᱱ ᱦᱚᱸ ᱠᱟᱹᱴᱤᱡ ᱠᱟᱹᱴᱤᱡ ᱟᱥᱟᱱ ᱧᱚᱜ ᱠᱟᱹᱴᱤᱡ ᱛᱟᱦᱮᱸᱭᱟ ᱱᱤᱛᱚᱜ ᱢᱟ ᱛᱚ ᱱᱟᱦᱟᱸᱜ ᱟᱨᱦᱚ ᱮᱱ ᱟᱨᱚ ᱟᱹᱰᱤᱜᱟᱱ ᱠᱟᱹᱢᱤ ᱠᱚ ᱛᱟᱦᱮᱱᱟ ᱛᱚ ᱵᱟᱝ
ᱦᱚᱭ ᱦᱚᱭ ᱟᱹᱰᱤ ᱱᱟᱯᱟᱭ ᱜᱮᱵᱚᱱ ᱞᱟᱹᱭ ᱟᱠᱟᱫᱟ ᱟᱵᱚ ᱥᱮᱜ ᱦᱚᱸ ᱜᱚᱝᱠᱮ ᱚᱝᱠᱟ ᱜᱮ ᱠᱷᱟᱱ ᱪᱟᱥ ᱠᱚᱫᱚ ᱦᱩᱭᱩᱜ ᱠᱟᱱ ᱜᱮᱭᱟ ᱛᱚ ᱟᱞᱮᱥᱮᱫ ᱫᱚ ᱠᱟᱹᱢᱤᱱ ᱦᱚᱸᱠᱚ ᱞᱟᱜᱟᱜ ᱜᱮᱭᱟ ᱥᱟᱶᱛᱮ ᱟᱫᱚ ᱚᱲᱟᱜ ᱠᱚ ᱚᱠᱚᱭᱨᱮᱱ ᱦᱚ ᱛᱚ ᱠᱟᱹᱢᱤᱱ ᱵᱟᱠᱚ ᱞᱟᱜᱟᱜ ᱠᱷᱟᱱ ᱫᱚ ᱩᱝᱠᱩ ᱫᱚ ᱚ... ‌ ᱚᱲᱟᱜ ᱱᱤᱡᱮ ᱛᱮᱦᱚᱸ ᱠᱚ ᱨᱚᱦᱚᱭ ᱜᱮᱭᱟ ᱠᱚ ᱟᱫᱚ ᱟᱞᱮ ᱥᱮᱫ ᱫᱚ ᱦᱟᱸᱜ ᱜᱤᱫᱽᱨᱟᱹ ᱯᱤᱫᱽᱨᱟᱹ ᱡᱚᱛᱚ ᱞᱟᱜᱟ ᱪᱷᱩᱴᱟᱹᱣ ᱠᱚᱜ-ᱟ ᱠᱚ ᱦᱟᱸᱜ ᱟᱞᱮ ᱥᱮᱫ ᱫᱚ ᱚᱝᱠᱟ ᱠᱚ ᱠᱟᱹᱢᱤᱭᱟᱠᱚ ᱦᱟᱸᱜ ᱦᱮᱸᱥᱮ ᱟᱫᱚ ᱜᱚᱝᱠᱮ ᱛᱟᱞᱦᱮ ᱚᱱᱟ ᱫᱷᱟᱨᱮ ᱫᱚ ᱪᱮᱫ ᱠᱚᱠᱚ ᱪᱟᱥ-ᱵᱟᱥ ᱜᱮᱭᱟ ᱠᱚ ᱦᱩᱲᱩᱯ
ᱮᱸᱻ ᱜᱚᱝᱠᱮ ᱮᱸ ᱦᱩᱲᱩ ᱞᱟᱹᱭ ᱞᱮᱠᱷᱟᱱ ᱫᱚ ᱜᱚᱝᱠᱮ ᱱᱤᱭᱟᱹ ᱠᱚᱨᱮ ᱫᱚ ᱱᱟᱦᱟᱸᱜ ᱮᱸᱫ ᱫᱚᱢᱮ ᱮᱠᱴᱟ ᱦᱟᱱᱮ ᱦᱟᱱᱟ ᱚᱱᱟ ᱢᱮᱱᱤᱱᱤᱠᱮᱴ ᱦᱩᱲᱩ ᱠᱚᱫᱚ ᱦᱟᱸᱜ ᱵᱟᱠᱚ ᱪᱟᱥ ᱵᱟᱲᱟᱭᱟ ᱡᱟ ᱥᱚᱨᱱᱚ ᱞᱚᱞᱟᱴ ᱱᱚᱜ-ᱚ ᱱᱚᱶᱟ ᱠᱚ ᱱᱚᱜ-ᱚ ᱱᱟ ᱥᱟᱫᱟ ᱥᱚᱨᱱᱚ ᱱᱚ ᱱᱚᱜ-ᱚ ᱱᱟ ᱠᱚᱜᱮ ᱠᱚ ᱪᱟᱥ ᱵᱟᱲᱟᱭᱟ ᱱᱚᱜ-ᱚ ᱱᱟ ᱦᱮᱸ ᱱᱚᱜ-ᱚ ᱱᱚᱶᱟ ᱠᱚ ᱜᱮ ᱱᱟᱦᱟᱸᱜ ᱱᱤᱭᱟᱹ ᱠᱚᱨᱮ ᱫᱚ ᱱᱟᱦᱟᱜ ᱦᱩᱭᱩᱜ ᱛᱟᱞᱮᱭᱟ ᱟᱞᱮ ᱫᱤᱥᱚᱢ ᱨᱮᱫᱚ ᱱᱟᱦᱟᱜ ᱛᱟᱯᱚᱨᱮ ᱟᱞᱮ ᱫᱤᱥᱚᱢ ᱨᱮᱫᱚ ᱱᱟᱦᱟᱸᱜ ᱱᱤᱝᱠᱟᱹ ᱜᱚᱝᱠᱮ ᱢᱮᱱᱫᱚ ᱵᱚᱪᱷᱚᱨ ᱨᱮᱫᱚ ᱟᱯᱮᱥᱮᱡ ᱫᱚ ᱚᱠᱟ ᱞᱮᱠᱟ ᱟᱞᱮᱥᱮᱫ ᱫᱚ ᱢᱤᱫ ᱫᱷᱟᱣ ᱜᱮ ᱞᱮ ᱪᱟᱥ-ᱟ ᱥᱮᱨᱢᱟ ᱨᱮ ᱫᱚ
ᱦᱚᱭ ᱜᱚᱝᱠᱮ ᱟᱞᱮ ᱥᱮᱜ ᱦᱚᱸ ᱥᱚᱨᱱᱚ ᱵᱤᱱ ᱢᱮᱱ ᱠᱮᱫ ᱞᱮᱠᱟ ᱥᱚᱨᱱᱚ ᱠᱚ ᱪᱟᱥ ᱜᱮᱭᱟ ᱟᱞᱮᱥᱮᱜ, ᱟᱨ ᱢᱤᱫᱴᱟᱝ ᱠᱚ ᱞᱟ. ᱭᱟ ᱫᱷᱚᱱᱚ ᱨᱟᱡᱽ ᱚᱱᱟ ᱠᱚ ᱪᱟᱥ ᱜᱮᱭᱟ ᱠᱚ ᱛᱟ ᱯᱚᱨᱮ ᱟᱞᱮ ᱥᱮᱫ ᱫᱚ ᱦᱟᱸᱜ ᱵᱟᱨ ᱫᱷᱟᱣ ᱞᱮ ᱪᱟᱥᱟ ᱞᱮᱠᱷᱟᱱ ᱟᱨ ᱵᱚᱨᱥᱟ ᱨᱮ ᱱᱚᱜ-ᱚᱭ ᱪᱟᱥ ᱦᱩᱭᱩᱜ ᱠᱟᱱᱟ ᱟᱨ
ᱛᱮᱫᱚ ᱜᱚᱝᱠᱮ ᱛᱦᱟᱞᱮ ᱵᱟᱨ ᱫᱷᱟᱣ ᱫᱚ ᱛᱟᱦᱞᱮ ᱤᱭᱟᱹ ᱫᱷᱚᱨᱚᱱ ᱢᱤᱫᱴᱮᱱ ᱵᱟᱝ
ᱦᱚᱭ ᱦᱚᱭ
ᱚ ᱟᱪᱪᱷᱟ ᱟᱪᱪᱷᱟ
ᱫᱷᱚᱨᱚᱱᱮ ᱪᱟᱥ ᱛᱟᱦᱟᱞᱮ ᱚᱱᱟ ᱥᱮ ᱢᱟ ᱥᱤᱨ ᱠᱚ ᱞᱟᱹᱭᱟᱜ ᱠᱟᱱᱟ ᱡᱩᱵᱽᱨᱟᱡᱽ ᱠᱚ ᱞᱟᱹᱭᱟᱜ ᱠᱟᱱᱟ ᱚᱱᱟᱼᱼ ᱛᱚ ᱪᱟᱥ ᱜᱮᱭᱟᱞᱮ ᱦᱟᱸᱜ ᱟᱫᱚ ᱛᱟᱦᱚᱞᱮᱜᱼᱼ ᱜᱚᱢᱠᱮ ᱛᱟᱦᱟᱞᱮ ᱚᱱᱛᱮ ᱨᱮ ᱪᱮᱫ ᱠᱟ ᱦᱚᱸᱜ-ᱚᱭ ᱡᱮᱯᱮ ᱪᱟᱥ ᱜᱮᱭᱟ ᱚᱱᱟ ᱠᱚᱨᱮᱼᱼ ᱥᱟᱨ ᱵᱤᱥ ᱠᱚ ᱥᱮ ᱜᱚᱵᱚᱨ ᱠᱚ ᱚᱠᱟ ᱞᱮᱠᱟ ᱪᱮᱜ ᱠᱚ ᱯᱮ ᱮᱢᱟᱜ ᱜᱮᱭᱟ ᱡᱟᱹᱥᱛᱤ ᱠᱟᱭᱛᱮ?
ᱡᱟᱹᱥᱛᱤ ᱠᱟ. ᱭ ᱛᱮᱫᱚ ᱱᱟᱦᱟᱸᱜ ᱜᱚᱝᱠᱮ ᱢᱮᱱ ᱫᱚ ᱟᱞᱮ ᱥᱮᱡ ᱫᱚ ᱦᱟᱸᱜ ᱱᱚᱜ-ᱚᱸᱭ ᱠᱟᱲᱟ ᱰᱟᱝᱨᱤ ᱜᱮ ᱱᱟᱦᱟᱸᱜ ᱟᱰᱤ ᱰᱷᱮᱨ ᱠᱟᱭᱹᱼᱼ ᱛᱮᱞᱮ ᱪᱟᱥ ᱵᱟᱲᱟ ᱠᱟᱠᱚᱣᱟ ᱵᱚᱣ ᱢᱤᱫ ᱟᱲᱟᱨ ᱢᱤᱫ ᱟᱬᱟᱨ ᱵᱟᱨ ᱟᱬᱟᱨ ᱦᱮᱸ ᱚᱱᱠᱟ᱾ ᱟᱫᱚ ᱮᱸ ᱵᱟᱨ ᱚᱲᱟᱨ ᱨᱮᱠᱟ‌ᱨ ᱥᱮ ᱯᱮ ᱟᱲᱟᱨ ᱜᱟᱱ ᱡᱩᱫᱤ ᱚᱱᱠᱟ ᱠᱟᱲᱟᱥᱼᱼ ᱥᱮ ᱰᱟᱝᱨᱤ ᱠᱚ ᱛᱟᱦᱮᱱᱟ ᱛᱟᱦᱚᱞᱮ ᱩᱱᱠᱩᱣᱟᱜ ᱜᱩᱨᱤᱡ ᱥᱮ ᱠᱷᱚᱛ ᱛᱮᱜᱮ ᱱᱟᱦᱟᱸᱜ ᱩᱱᱠᱩᱣᱟᱜᱼᱼ ᱦᱮᱸ ᱢᱮᱱ ᱫᱚ ᱟᱱᱴᱟᱜ-ᱟ ᱱᱟᱦᱟᱸᱜ ᱟᱨ ᱪᱮᱫ ᱠᱷᱚᱛ ᱠᱚ ᱵᱟᱹᱫᱽ ᱠᱚ ᱡᱟᱦᱟᱸ ᱛᱤᱱᱟᱹᱜ ᱵᱟᱹᱫᱽ ᱵᱟᱹᱭᱦᱟᱹᱲ ᱠᱚ ᱢᱮᱱᱟᱜ-ᱟ᱾ ᱚᱦ ᱦᱚᱭ ᱥᱟᱱᱟᱢ ᱠᱚᱜᱮ ᱢᱚᱴᱟᱼᱢᱩᱴᱤ ᱵᱟᱨ ᱯᱮ ᱜᱟᱹᱰᱤ ᱦᱟᱹᱨᱤᱡᱼᱼ ᱱᱮᱜ ᱮᱱ ᱢᱟᱱᱮ ᱵᱟᱨ ᱯᱮ ᱜᱟᱹᱰᱤ ᱠᱟᱛᱮᱜ ᱫᱚ ᱱᱟᱦᱟᱸᱜ ᱟᱫᱟᱜ-ᱟ ᱟᱫᱚ ᱡᱤᱱᱤᱥ ᱦᱩᱭᱩᱜ ᱠᱟᱱᱟ ᱜᱚᱝᱠᱮ ᱪᱤᱠᱟᱹᱼᱼ ᱮᱸ ᱱᱚᱜ-ᱚᱭ ᱢᱟᱱᱮᱼᱼᱼ ᱥᱟᱨ ᱡᱚᱯᱚᱱ ᱮᱢ ᱛᱮᱢᱟ ᱚᱱᱟ ᱫᱚ ᱡᱩᱫᱤ ᱢᱤᱫ ᱥᱮᱱᱢᱟ ᱱᱤᱭᱟᱹ ᱥᱮᱨᱢᱟ ᱡᱩᱫᱤ ᱰᱷᱮᱨ ᱵᱮᱱ ᱮᱢᱟᱜ-ᱟ ᱥᱮᱼᱼ ᱦᱮᱸ ᱟᱛᱼᱼ ᱛᱟᱦᱚᱞᱮ ᱫᱚᱥᱟᱨ ᱥᱟᱞ ᱫᱚ ᱱᱟᱦᱟᱸᱜ ᱜᱚᱝᱠᱮ ᱟ. ᱰᱤ ᱰᱷᱮᱨ ᱮᱢ ᱞᱟᱜᱟᱣ ᱟᱵᱤᱱᱟᱹ ᱦᱮᱸ ᱥᱮ ᱵᱟᱝ ᱟᱸ ᱛᱟᱯᱚᱨᱮ ᱚᱱᱠᱟ ᱜᱮᱼᱼ ᱴᱟᱠᱟ ᱠᱟ. ᱣᱲᱤ ᱛᱮ ᱦᱚᱡᱼᱼ ᱡᱩᱫᱤ ᱡᱚᱠᱷᱚᱱ ᱚᱸᱻᱱ ᱟᱸ ᱴᱟᱠᱟ ᱠᱟᱹᱣᱲᱤ ᱠᱚ ᱡᱩᱫᱤ ᱰᱷᱮᱨ ᱧᱚᱜ ᱡᱩᱫᱤ ᱵᱟᱝ ᱛᱟᱦᱮᱱᱟ ᱟᱫᱚ ᱛᱟᱦᱚᱞᱮ ᱯᱚᱨᱛᱮᱠ ᱥᱮᱨᱢᱟ ᱥᱮᱨᱢᱟ ᱥᱮ ᱵᱚᱪᱷᱚᱨ ᱠᱮ ᱼᱼ ᱵᱚᱪᱷᱚᱨ ᱫᱚ ᱮᱢ ᱦᱚᱸ ᱢᱩᱥᱠᱤᱞ ᱜᱮᱭᱟ ᱥᱮ ᱵᱟᱝ᱾
ᱦᱚᱭ ᱦᱚᱭ ᱚᱱᱠᱟ ᱜᱮ ᱦᱟᱸᱜ ᱟᱞᱮ ᱥᱮᱜ ᱦᱚᱸ ᱜᱚᱝᱠᱮ ᱥᱟᱨ ᱠᱚᱫᱚ ᱠᱚ ᱮᱢᱟᱜ ᱠᱟᱱᱟ ᱠᱚᱢ ᱵᱤᱥᱤ᱾ ᱟᱫᱚ ᱟᱞᱮ ᱥᱮᱜ ᱫᱚ ᱚᱱᱟ ᱰᱟᱝᱨᱟ ᱠᱚ ᱠᱚᱢ ᱠᱚ ᱪᱟᱥ ᱠᱚ ᱜᱮᱭᱟ ᱛᱚ ᱤᱱᱟᱹ ᱞᱟᱠᱟ ᱛᱮ ᱱᱚᱛᱼᱼ ᱛᱮ ᱱᱟᱦᱟᱸᱜ ᱡᱚᱭᱵᱚᱥᱟᱨ ᱠᱷᱚᱱ ᱫᱚ ᱚᱱᱟ ᱨᱟᱥᱟᱭᱱᱤᱠ ᱥᱟᱨ ᱠᱚ ᱪᱟᱹᱞᱩᱣ ᱟᱠᱟᱫᱟ, ᱟᱫᱚ ᱠᱷᱟᱱ ᱟᱫᱚ ᱚᱱᱟ ᱦᱚᱸ ᱱᱤᱼᱼ ᱱᱤᱡᱮ ᱫᱚ ᱵᱟᱲᱟᱭ ᱫᱚ ᱢᱮᱱᱟᱜ ᱟᱠᱟᱫᱟ, ᱮᱱ ᱨᱮᱦᱚᱸ ᱢᱤᱫ ᱵᱟᱨ ᱦᱚᱲ ᱠᱚᱫᱚ ᱞᱟᱹᱭ ᱦᱩᱭᱩᱜ ᱜᱮᱭᱟ ᱱᱟᱝ ᱾ ᱡᱮ ᱪᱮᱥᱴᱟᱭ ᱢᱟᱵᱚᱱ ᱡᱷᱚᱛᱚ ᱦᱚᱲ ᱜᱮ ᱡᱳᱭᱵᱚ ᱥᱟᱨ ᱵᱮᱵᱷᱟᱨ ᱞᱟᱹᱜᱤᱫ ᱛᱮ, ᱢᱮᱱ ᱫᱚ ᱚᱱᱟ ᱜᱩᱨᱤᱡ ᱠᱚ ᱥᱮ ᱠᱷᱚᱛ ᱠᱚ ᱾ ᱮᱱ ᱨᱮᱦᱚᱸ ᱟᱞᱮ ᱥᱮᱫ ᱫᱚ ᱡᱟᱦᱟᱸ ᱜᱩᱨᱤᱡ ᱠᱷᱚᱛ ᱠᱚ ᱦᱚᱭᱚᱜ ᱠᱟᱱᱟ, ᱛᱚ ᱥᱮᱨᱢᱟ ᱠᱤᱭᱟᱹ ᱨᱮ ᱢᱤᱫ ᱫᱷᱟᱣ ᱠᱟᱛᱮ ᱮᱢ ᱦᱩᱭᱩᱜ-ᱟ ᱾ ᱚᱱᱟ ᱠᱚ ᱟᱫᱚ ᱦᱳᱭ ᱯᱮᱨᱮᱡ ᱞᱮᱱᱠᱷᱟᱱ ᱠᱷᱚᱛ ᱠᱩᱲᱟᱹᱣ ᱠᱟᱜ-ᱟ, ᱟᱫᱚ ᱚᱱᱟ ᱵᱟᱹᱫᱽ ᱛᱮᱞᱮ ᱜᱮᱢᱟᱞ ᱜᱚᱫ ᱠᱟᱜ-ᱟ ᱠᱷᱟᱱ ᱾ ᱡᱮ ᱚᱱᱟ ᱠᱚᱦᱚᱸ ᱞᱮ ᱮᱢᱟᱜ ᱠᱟᱱ ᱜᱮᱭᱟ, ᱟᱨ ᱡᱟᱦᱟᱸ ᱜᱮ ᱫᱚᱨᱠᱟᱨᱟ ᱥᱟᱨ ᱚᱱᱟ ᱠᱚᱦᱚᱸ ᱞᱮ ᱮᱢᱟᱜ ᱠᱟᱱᱟ ᱾ ᱪᱮᱥᱴᱟᱭ ᱦᱩᱭᱩᱜ ᱠᱟᱱᱟ ᱠᱚᱢ ᱠᱷᱚᱱ ᱠᱚᱢ ᱯᱚᱨᱤᱢᱟᱱ ᱛᱮ ᱨᱟᱥᱟᱭᱚᱱᱤᱠ ᱫᱚ ᱵᱮᱵᱚᱦᱟᱨᱚᱜ ᱢᱟ ᱾ ᱚᱱᱠᱟ ᱠᱟᱛᱮᱜ ᱜᱮ ᱟᱞᱮ ᱱᱚᱣᱟ ᱫᱷᱟᱨᱮ ᱫᱚ ᱪᱟᱥ ᱦᱚᱭᱚᱜ ᱠᱟᱱᱟ ᱠᱷᱟᱱ, ᱛᱟᱦᱚᱞᱮ ᱜᱚᱢᱠᱮ ᱚᱱᱟ ᱫᱷᱟᱨᱮ ᱫᱚᱼᱼ ᱫᱷᱚᱨᱚᱱ ᱫᱤᱱ ᱫᱚ ᱮᱠᱟᱞ ᱜᱮ ᱵᱟᱝ ᱦᱩᱭᱩᱜ ᱠᱟᱱᱟ ᱵᱟᱝ?
ᱵᱟᱝᱟ ᱜᱚᱝᱠᱮ ᱟᱞᱮ ᱥᱮᱡ ᱫᱚ ᱠᱟᱨᱚᱱ, ᱟᱞᱮ ᱫᱚ ᱦᱟᱸᱜ ᱢᱮᱱ ᱫᱚ ᱵᱩᱨᱩ ᱫᱤᱥᱚᱢ ᱞᱮ ᱯᱟᱲᱟᱜ ᱠᱟᱱᱟ ᱾ ᱟᱫᱚ ᱵᱩᱨᱩ ᱫᱤᱥᱚᱢ ᱞᱮᱼᱼ ᱠᱟᱛᱮ ‌ᱢᱮᱱᱫᱚ ᱜᱚᱝᱠᱮ ᱱᱚᱜ-ᱚ ᱱᱚᱣᱟ ᱟᱥᱟᱲ ᱥᱟᱱ ᱵᱚᱸᱜᱟ ᱫᱤᱱ ᱜᱮ ᱡᱟ ᱩᱰᱟᱹᱝ ᱮ ᱫᱟᱜᱟ ᱱᱤᱭᱟᱹ ᱫᱟᱜ ᱜᱮᱼᱼ ᱢᱮᱱ ᱫᱚ ᱠᱷᱮᱛ ᱨᱮ ᱵᱟᱹᱫᱽ ᱨᱮ ᱵᱟᱹᱭᱦᱟᱹᱲ ᱨᱮ ᱛᱟᱨᱯᱚᱨᱮ ᱜᱟᱹᱰᱭᱟᱹ ᱯᱩᱠᱷᱨᱤ ᱵᱟᱸᱫᱽ ᱠᱚᱨᱮ ᱡᱟ ᱜᱮ ᱜᱟᱰᱟ ᱢᱩᱸᱰᱩᱼᱼ ᱠᱚ ᱢᱮᱱᱟᱜ-ᱟ ᱾ ᱱᱤᱭᱟᱹ ᱠᱚ ᱦᱳᱭᱛᱚ ᱯᱮᱨᱮᱡ ᱛᱟᱦᱮᱱᱟ ᱡᱟᱦᱟᱸ ᱛᱤᱱᱟᱹᱜ ᱫᱤᱱ ᱱᱤᱭᱟᱹ ᱫᱟᱜ ᱯᱮᱨᱮᱡ ᱛᱟᱦᱮᱱᱟ ᱩᱱᱟᱹᱜ ᱫᱤᱱ ᱜᱮ ᱪᱟᱥ-ᱵᱟᱥ ᱜᱟᱱᱚᱜ-ᱟ ᱦᱳᱭ ᱾
ᱦᱳᱭ, ᱛᱟᱦᱚᱞᱮ ᱜᱚᱢᱠᱮ ᱚᱱᱛᱮ ᱟᱞᱩ ᱠᱚᱠᱚ ᱪᱮᱫ ᱞᱮᱠᱟ ᱠᱚ ᱪᱟᱥ ᱜᱮᱭᱟ ᱠᱷᱟᱡ ᱟᱹᱞᱩ ᱠᱚ?
ᱟᱦ, ᱟᱹᱞᱩ ᱫᱚ ᱜᱚᱝᱠᱮ ᱚᱱᱛᱮ ᱫᱚ ᱱᱟᱦᱟᱸᱜ ᱟᱹᱰᱤ ᱰᱷᱮᱨ ᱰᱷᱮᱨ ᱠᱚ ᱪᱟᱥᱟ ᱾ ᱱᱚᱛᱮ ᱫᱚ ᱱᱟᱜ ᱢᱮᱱ ᱫᱚ ᱜᱚᱝᱠᱮ ᱟᱞᱮ ᱥᱮᱡ ᱫᱚ ᱚᱱᱮ ᱵᱟᱲᱜᱮ, ᱵᱟᱲᱜᱮ ᱠᱚᱨᱮ ᱟᱹᱰᱤ ᱰᱷᱮᱨ ᱠᱟᱭᱛᱮ ᱠᱚ ᱪᱟᱥᱟ ᱛᱚ ᱢᱟᱱᱮ ᱥᱟᱱᱟᱢ ᱦᱚᱲ ᱜᱮ ᱡᱟᱦᱟᱸ ᱛᱤᱱᱟᱹᱜ ᱱᱤᱭᱟᱹ ᱠᱚᱨᱮᱱ ᱢᱟᱱᱮ ᱱᱤᱭᱟᱹ ᱴᱚᱴᱷᱟ ᱨᱮ ᱟᱞᱮ ᱜᱷᱟᱨᱚᱸᱡᱽ ᱢᱮᱱᱟᱜ-ᱟ ᱾
ᱦᱳᱭ ᱾
ᱢᱟᱱᱮ ᱟᱞᱩ ᱠᱚᱫᱚ ᱱᱟᱦᱟᱸᱜ ᱥᱟᱱᱟᱢ ᱚᱲᱟᱜ ᱨᱮᱜᱮ ᱟᱰᱤ ᱰᱷᱮᱨ ᱰᱷᱮᱨᱼᱼ ᱞᱮ ᱪᱟᱥᱟ ᱾ ᱡᱮᱢᱚᱱ ᱟᱹᱰᱤ ᱚᱱᱠᱟ ᱟᱸ ᱯᱚᱠᱷᱨᱟᱪ ᱢᱚᱠᱨᱟᱪ ᱠᱚ ᱢᱮᱱᱟᱜ-ᱟ ᱟᱹᱞᱩ ᱠᱚ ᱦᱚᱸ᱾ ᱟᱨ ᱛᱟᱨᱯᱚᱨᱮ ᱡᱩᱛᱤ ᱠᱚ ᱢᱮᱱᱟᱜ-ᱟ, ᱱᱚᱜ-ᱚ ᱱᱚᱶᱟ ᱠᱚ ᱢᱮᱱᱟᱜ-ᱟ ᱾ ᱜᱚᱝᱠᱮ ᱟᱫᱚ ᱟᱹᱰᱤ ᱟᱭᱢᱟ ᱜᱮ ᱟᱫᱚᱼᱼ ᱚᱠᱚᱭ ᱚᱠᱟᱴᱟᱜ ᱮ ᱠᱩᱥᱤᱭᱟᱜ-ᱟ ᱵᱟᱭ ᱠᱩᱥᱤᱭᱟᱜ-ᱟ ᱚᱱᱟ ᱪᱮᱛᱟᱱ ᱨᱮᱦᱚᱸ ᱛᱚ ᱢᱟᱱᱮ ᱢᱟᱱᱮ ᱢᱚᱱᱮ ᱪᱮᱛᱟᱱ ᱨᱮ ᱛᱚ ᱾
ᱦᱚᱭ ᱦᱚᱭ ᱾
ᱦᱮᱸ, ᱟᱫᱚ ᱜᱚᱝᱠᱮ ᱱᱟᱦᱟᱸᱜ ᱢᱮᱱ ᱫᱚ ᱩᱢ, ᱟᱞᱩ ᱫᱚ ᱱᱟᱦᱟᱸᱜ ᱟᱞᱮ ᱥᱮᱡ ᱫᱚ ᱦᱟᱸᱜ ᱜᱚᱝᱠᱮ ᱦᱚᱸᱜ-ᱚ ᱱᱟ ᱵᱟᱲᱜᱮ ᱦᱟᱥᱟ ᱨᱮᱞᱮ ᱪᱟᱥᱟ ᱟᱨ ᱵᱟᱲᱜᱮ ᱦᱟᱥᱟ ᱨᱮ ᱪᱟᱥ ᱞᱮᱠᱷᱟᱱ ᱫᱚ ᱜᱚᱝᱠᱮ ᱟᱨ ᱮᱴᱟᱜ ᱠᱚᱨᱮ ᱫᱚ ᱵᱟᱝ ᱦᱩᱭᱩᱜ ᱛᱟᱞᱮᱭᱟ ᱾ ᱵᱟᱲᱜᱮ ᱟᱪᱟᱨ ᱵᱩᱞᱛᱮ ᱫᱚ ᱜᱚᱝᱠᱮ ᱚᱱᱮ ᱫᱟᱜ ᱨᱮᱱᱟᱜ ᱠᱟᱹᱴᱤᱡ ᱥᱩᱵᱤᱫᱟ ᱞᱮ ᱧᱟᱢᱟ ᱾ ᱩᱢ ᱤᱭᱟᱹ ᱢᱤᱱᱤ ᱠᱚᱦᱚᱸ ᱵᱟᱹᱱᱩᱜ-ᱟ ᱛᱟᱨᱯᱚᱨᱮ ᱴᱤᱭᱩᱵᱽᱭᱮᱞ ᱥᱮ ᱚᱱᱠᱟ ᱠᱩᱧ ᱠᱚᱦᱚᱸ ᱫᱚᱢᱮ ᱮᱠᱴᱟ ᱥᱟᱸᱜᱮ ᱵᱟᱹᱱᱩᱜ, ᱤᱭᱟᱹ ᱥᱟᱸᱜᱮ ᱵᱟᱹᱱᱩᱜᱼᱟ ᱾ ᱟᱫᱚ ᱚᱱᱟ ᱪᱤᱠᱟᱹ ᱦᱟᱜ ᱜᱚᱝᱠᱮ ᱢᱮᱱ ᱫᱚ ᱟᱞᱮ ᱫᱚ ᱵᱟᱲᱜᱮ ᱠᱚᱨᱮ ᱜᱮ ᱦᱟᱜ ᱞᱮ ᱪᱟᱥ ᱵᱟᱲᱟᱭᱼᱟ ᱾
ᱟᱪᱪᱷᱟ ᱟᱪᱪᱷᱟ, ᱦᱳᱭ ᱱᱟᱯᱟᱭ ᱜᱮ ᱜᱚᱝᱠᱮ ᱾ ᱟᱫᱚ ᱟᱞᱮ ᱥᱮᱫ ᱦᱚ ᱚᱱᱟ ᱟᱞᱩ ᱠᱚᱫᱚ ᱪᱟᱥ ᱫᱚ ᱦᱩᱭᱩᱜ ᱠᱟᱱ ᱜᱮᱭᱟ ᱾ ᱦᱮᱸ ᱥᱮ, ᱟᱫᱚ ᱡᱟᱦᱟ ᱵᱤᱱ ᱞᱟᱹᱭ ᱠᱮᱫ ᱡᱟᱹᱛᱤ ᱠᱚ ᱠᱩᱵᱤᱨᱡᱽ ᱠᱚ ᱱᱚᱛᱮ ᱦᱚᱸ ᱚᱱᱟ ᱠᱚ ᱜᱮ ᱠᱚ ᱪᱟᱥ ᱜᱮᱭᱟ ᱠᱚ ᱾ ᱟᱫᱚ ᱱᱚᱛᱮ ᱫᱚ ᱦᱟᱸᱜ ᱫᱚᱢᱮ ᱠᱟᱡᱟᱠ ᱛᱮᱠᱚ ᱪᱟᱥ ᱜᱮᱭᱟ ᱠᱚ, ᱟᱫᱚ ᱚᱱᱟᱛᱮ ᱠᱷᱟᱱ ᱡᱚᱠᱷ ᱚᱱ ᱦᱟᱜ ᱫᱚᱢᱮ ᱪᱟᱥ ᱟᱠᱚ ᱟᱫᱚ ᱱᱚᱝᱠᱟ ᱧᱮᱞᱚᱜ ᱠᱟᱱᱟ ᱟᱹᱞᱩ ᱨᱮᱭᱟᱜ ᱫᱟᱢ ᱵᱟᱹᱱᱩᱜ ᱟᱠᱟᱫᱟ, ᱩᱱᱫᱚ ᱟᱨ ᱚᱱᱟ ᱴᱳᱨ ᱠᱚ ᱞᱟᱹᱭᱟᱜ ᱠᱟᱱᱟ, ᱴᱳᱨ ᱨᱮᱠᱚ ᱥᱟᱢᱵᱟᱣ ᱜᱚᱫ ᱠᱟᱜ-ᱟ ᱠᱷᱟᱱ ᱾ ᱦᱳᱭ, ᱠᱚᱞᱮᱥᱴᱨᱳᱞ ᱡᱟᱦᱟ ᱠᱚ ᱞᱟᱹᱭᱟᱜ ᱠᱟᱱᱟ, ᱚᱱᱟ ᱫᱚ ᱥᱟᱸᱵᱟᱣ ᱠᱟᱛᱮᱫ ᱡᱚᱠᱷᱚᱱ ᱜᱮ ᱫᱟᱢ ᱵᱟᱲᱦᱟᱜᱼᱟ ᱩᱱ ᱫᱚ ᱛᱩᱫ ᱠᱟᱛᱮᱫ ᱜᱷᱩᱨᱤ ᱟᱨᱦᱚ ᱠᱚ ᱟᱹᱠᱷᱨᱤᱧ ᱨᱩᱣᱟᱹᱲᱟ ᱦᱟᱸᱜ ᱾ ᱚᱱᱠᱟ ᱦᱟᱜ ᱟᱞᱮ ᱥᱮᱫ ᱫᱚ ᱠᱷᱟᱱ, ᱟᱫᱚ ᱜᱚᱝᱠᱮ ᱱᱚᱣᱟ ᱠᱚ ᱵᱟᱫ ᱠᱟᱛᱮᱫ ᱟᱨᱚ ᱪᱮᱫ ᱠᱚᱯᱮ ᱪᱟᱥ ᱜᱮᱭᱟ, ᱚᱱᱛᱮ ᱦᱟᱸᱜ ᱚᱱᱟ ᱵᱟᱫᱟᱢ ᱠᱚ ᱛᱤᱞᱢᱤᱧ ᱠᱚ ᱾
ᱜᱚᱝᱠᱮ ᱚᱱᱟ ᱵᱷᱮᱜᱟᱨ ᱪᱟᱥ ᱢᱮᱱ ᱞᱮᱠᱷᱟᱱ ᱫᱚ ᱜᱚᱝᱠᱮ ᱱᱤᱭᱟᱹ ᱦᱚᱸ ᱚᱱᱠᱟ ᱫᱚ ᱜᱚᱝᱠᱮ ᱱᱚᱜ-ᱚ ᱱᱟ ᱵᱮᱸᱜᱟᱲ ᱠᱚ ᱵᱷᱮᱱᱰᱤ ᱠᱚ ᱛᱟᱨᱯᱚᱨᱮ ᱦᱟᱜ ᱠᱷᱟᱱ ᱠᱚᱯᱤ, ᱯᱷᱩᱞ ᱠᱚᱯᱤ, ᱵᱟᱸᱫᱷᱟ ᱠᱚᱯᱤ ᱱᱚᱜ ᱱᱚᱣᱟ ᱠᱚ ᱢᱮᱱᱟᱜᱼᱟ ᱜᱚᱝᱠᱮ ᱾ ᱛᱟᱨᱯᱚᱨᱮ ᱢᱟᱨᱤᱡ ᱯᱷᱟᱹᱨᱤᱪ ᱢᱟ ᱱᱤᱦᱟᱹᱛ ᱜᱮ ᱚᱲᱟᱜ ᱠᱚᱨᱮ ᱵᱚᱱ ᱪᱟᱥ ᱜᱮᱭᱟ ᱠᱚᱸᱦᱰᱟ ᱠᱚ, ᱛᱟᱯᱚᱨᱮ ᱯᱩᱨᱟᱹᱭ ᱠᱷᱟᱰᱟ, ᱯᱩᱨᱟᱹᱭ ᱟᱲᱟᱜ ᱦᱮᱸ ᱥᱮ ᱵᱟᱝ ᱾
ᱦᱳᱭ ᱾
ᱱᱚᱜᱼᱚ ᱱᱚᱣᱟ ᱦᱮᱸ ᱥᱮ ᱾ ᱥᱟᱠᱟᱢ ᱠᱚ ᱯᱟᱞᱚᱝ ᱥᱟᱠ ᱠᱚ ᱠᱩᱞᱢᱤ ᱟᱲᱟᱜ ᱠᱚ, ᱱᱚᱜᱼᱱᱟ ᱠᱚᱫᱚ ᱦᱟᱜ ᱜᱚᱝᱠᱮ ᱟᱞᱮ ᱥᱮᱫ ᱫᱚ ᱦᱟᱜ ᱟᱹᱰᱤ ᱰᱷᱮᱨ ᱠᱟᱨ ᱛᱮᱠᱚ ᱪᱟᱥᱟ ᱾ ᱟᱫᱚ ᱡᱤᱱᱤᱥ ᱦᱩᱭᱩᱜ ᱠᱟᱱᱟ, ᱚᱱᱟ ᱦᱚᱸ ᱢᱟᱹᱱᱮ ᱟᱠᱷᱨᱤᱧ ᱢᱚᱱᱮ ᱠᱟᱹᱛᱮ ᱫᱚ ᱵᱟᱹᱠᱚ ᱪᱟᱥᱟᱹ ᱱᱤᱭᱟᱹ ᱠᱚᱨᱮ ᱫᱚ ᱱᱚᱜᱼᱚᱭ ᱡᱚᱢ ᱧᱩ ᱚᱲᱟᱜ ᱞᱟᱹᱜᱤᱫ ᱜᱮ ᱡᱟᱛᱮ ᱡᱚᱢ ᱧᱩ ᱨᱮᱜᱩᱞᱟᱨ ᱦᱩᱭᱩᱜ ᱢᱟ ᱱᱟᱭᱛᱮ ᱱᱟᱯᱟᱭ ᱛᱮ ᱤᱱᱟᱹᱜᱮ ᱟᱨ ᱩᱱᱠᱷᱮᱡ ᱡᱚᱠᱷᱚᱱ ᱟᱵᱚ ᱟᱵᱚ ᱠᱚ ᱡᱚᱠᱷᱚᱱ ᱦᱚᱭᱛᱳ ᱪᱟᱥᱹᱵᱟᱥ ᱠᱟ ᱠᱟᱛᱮᱫ ᱵᱚᱱ ᱟᱠᱷᱨᱤᱧᱟ ᱩᱱ ᱫᱚ ᱫᱚᱢᱮ ᱮᱠᱴᱟ ᱠᱟᱹᱣᱰᱤ ᱴᱟᱠᱟ ᱵᱟᱝ ᱩᱱᱤ ᱵᱟᱹᱵᱚᱱ ᱧᱟᱢᱟᱹ ᱛᱚ ᱟᱫᱚ ᱟᱨ ᱟᱵᱚ ᱡᱚᱠᱷᱚᱱ ᱵᱚᱱ ᱠᱤᱨᱤᱸᱧᱟ ᱩᱱ ᱥᱚᱢᱚᱭ ᱫᱚ ᱱᱤᱭᱟᱹ ᱟᱹᱰᱤ ᱰᱷᱮᱨ ᱰᱷᱮᱨ ᱛᱮ ᱦᱟᱱᱮ ᱠᱤᱨᱤᱸᱧ ᱞᱟᱜᱟᱣᱟ ᱵᱚᱱᱟ ᱦᱮᱸ ᱥᱮ ᱥᱮ ᱵᱟᱝᱹ ᱟᱫᱚ ᱱᱚᱜᱼᱚ ᱱᱚᱝᱠᱟ ᱠᱟᱛᱮ ᱜᱮ ᱱᱚ ᱱᱚᱭᱱᱟ ᱠᱚᱫᱚ ᱟᱹᱰᱤ ᱰᱷᱮᱨ ᱠᱟᱭᱛᱮ ᱪᱟᱥ ᱦᱩᱭᱩᱜᱼᱟ ᱯᱨᱚᱛᱮᱠ ᱥᱮᱨᱢᱟ ᱫᱚ ᱵᱟᱝ ᱦᱩᱭᱩᱜᱼᱟ᱾ ᱡᱟᱦᱟᱸ ᱛᱤᱥ ᱡᱟᱦᱟᱸ ᱥᱮᱨᱢᱟ ᱫᱚ ᱦᱳᱭᱛᱳ ᱮᱸ ᱠᱟᱹᱴᱤᱡ ᱨᱮᱸᱵᱮᱝ ᱨᱟᱵᱟᱝ ᱰᱮ ᱰᱷᱮᱨ ᱠᱮᱫᱟᱭ ᱨᱟᱵᱟᱝ ᱰᱷᱮᱨ ᱥᱮᱨᱢᱟ ᱫᱚ ᱦᱳᱭᱛᱳ ᱚᱱᱟ ᱛᱩᱲᱤ ᱠᱚᱫᱚ ᱟᱹᱰᱤ ᱰᱷᱮᱨ ᱜᱮ ᱦᱩᱭᱩᱜ ᱟᱛᱚ ᱦᱮᱸ ᱟᱫᱚ ᱱᱚᱭᱱᱟ ᱛᱩᱲᱤ ᱠᱚ ᱜᱮ ᱪᱟᱥ ᱵᱟᱲᱟ ᱠᱟᱛᱮᱫ ᱞᱮᱱ ᱵᱟᱲᱟ ᱠᱟᱛᱮᱫ ᱚᱲᱟᱜ ᱨᱮ ᱜᱮ ᱮᱱᱠᱷᱟᱱ ᱠᱤᱨᱤᱧ ᱜᱚᱝᱠᱮ ᱛᱩᱲᱤ ᱨᱮᱱᱟᱜ ᱢᱟᱱᱮ ᱛᱩᱲᱤ ᱨᱮᱱᱟᱜ ᱦᱚᱸ ᱡᱟᱦᱟᱸᱫᱟᱢ ᱠᱟᱱᱟ ᱱᱤᱛᱚᱜ ᱢᱟᱱᱮ ᱥᱩᱱᱩᱢ ᱥᱩᱱᱩᱢ ᱫᱟᱱ ᱞᱮᱱ ᱠᱷᱟᱱ ᱜᱮᱛᱚ ᱛᱩᱲᱤ ᱦᱚᱸᱫᱟᱢᱚᱜ ᱦᱮᱸ ᱥᱮ ᱵᱟᱝ
ᱦᱳᱭ ᱦᱳᱭ
ᱛᱟᱦᱞᱮ ᱱᱚᱭᱱᱚᱝᱠᱟ ᱠᱟᱛᱮᱜ ᱛᱟᱦᱞᱮ ᱚᱱᱮ ᱚᱱᱟ ᱠᱚ ᱜᱮ ᱚᱲᱟᱜ ᱠᱚ ᱨᱮ ᱜᱮ ᱥᱚᱨᱟᱵᱟᱨᱟᱭ ᱦᱩᱭᱩᱜᱼᱟ ᱛᱟᱦᱚᱞᱮ ᱜᱚᱝᱠᱮ ᱟᱯᱮ ᱥᱮᱫ ᱫᱚ ᱚᱠᱟ ᱞᱮᱠᱟ
ᱦᱚᱭ ᱜᱚᱝᱠᱮ ᱟᱞᱮ ᱥᱮᱫ ᱦᱚᱸ ᱚᱱᱟ ᱠᱚ ᱪᱟᱥ ᱦᱩᱭᱩᱜ ᱠᱟᱱ ᱜᱮᱭᱟ ᱠᱟᱡᱟᱠ ᱛᱮ ᱜᱮ ᱛᱩᱲᱢᱤ ᱛᱩᱞᱤᱢᱤ ᱞᱮ ᱠᱮᱫ ᱞᱮᱠᱟ᱾ ᱚᱱᱟ ᱠᱚᱦᱚᱸ ᱟᱞᱮ ᱥᱮᱫ ᱫᱚ ᱦᱩᱭ ᱧᱚᱜᱚᱜᱼᱟ ᱫᱚᱢᱮ ᱜᱮ ᱟᱫᱚ ᱠᱚᱢ ᱵᱮᱥᱤ ᱫᱚ ᱠᱚ ᱟᱠᱷᱨᱤᱧ ᱜᱮᱭᱟ ᱠᱚ ᱚᱲᱟᱜ ᱞᱟᱜᱤᱫ ᱟᱨ ᱠᱚ ᱫᱚᱦᱚᱭ ᱜᱮᱭᱟ ᱠᱚ ᱦᱮᱸᱥᱮ ᱟᱫᱚ ᱥᱚᱵᱽᱡᱤ ᱠᱚᱫᱚ ᱱᱚᱝᱠᱟ ᱧᱮᱞ ᱟᱠᱟᱱᱟ ᱡᱟᱦᱟᱸ ᱵᱟᱲᱜᱮ ᱠᱚᱞᱮ ᱪᱟᱥ ᱛᱟᱦᱞᱮ ᱚᱱᱟ ᱫᱚ ᱠᱷᱟᱱ ᱚᱲᱟᱜ ᱨᱮ ᱜᱮ ᱡᱚᱢ ᱛᱮ ᱜᱮ ᱠᱩᱲᱟᱹᱜ ᱟᱞᱮᱠᱷᱟᱱ ᱟᱫᱚ ᱡᱟᱦᱟᱸ ᱠᱚ ᱟᱠᱷᱨᱤᱧ ᱞᱟᱠᱛᱤ ᱠᱷᱟᱱ ᱚᱱᱟ ᱠᱚᱫᱚ ᱦᱟᱸᱜ ᱵᱟᱹᱫᱽ ᱠᱷᱮᱛ ᱠᱚᱨᱮ ᱞᱮ ᱪᱟᱥᱟ ᱞᱮ᱾
ᱟᱞᱮ ᱥᱮᱫ ᱫᱚ ᱚᱝᱠᱟ ᱦᱟᱸᱜ ᱢᱟᱨᱤᱜ ᱠᱚᱦᱚᱸ ᱡᱚᱛᱚ ᱜᱮ ᱦᱚᱡ ᱢᱩᱞᱟᱹᱫᱚ ᱵᱷᱮᱱᱰᱤ ᱠᱚ ᱵᱮᱸᱜᱟᱲ ᱠᱚ ᱚᱱᱟ ᱠᱚ ᱡᱚᱛᱚᱢᱟᱜ ᱜᱮ ᱪᱟᱥ ᱫᱚ ᱦᱩᱭᱩᱜ ᱜᱮᱭᱟ ᱚᱱᱟ ᱠᱚᱫᱚ ᱟᱨ ᱠᱷᱮᱛ ᱨᱮ ᱪᱟᱥ ᱦᱩᱭᱩᱜᱼᱟ ᱛᱚ ᱚᱱᱟ ᱠᱚᱫᱚ ᱥᱟᱱ ᱟᱠᱷᱨᱤᱧᱚᱜᱼᱟ ᱥᱟᱱ ᱟᱨ ᱡᱚᱢ ᱥᱚᱥᱟᱱ ᱫᱚ ᱵᱟᱲᱜᱮ ᱨᱮ
ᱦᱳᱭ ᱟᱫᱚ ᱚᱱᱮ ᱜᱚᱝᱠᱮ ᱦᱮᱸ ᱚᱲᱟᱜ ᱥᱩᱨ ᱨᱮᱱᱟᱜ ᱡᱮᱦᱮᱛᱩ ᱥᱚᱵᱽᱡᱤ ᱯᱟᱹᱛᱤ ᱫᱚ ᱢᱤᱫᱴᱮᱱ ᱱᱤᱡᱮ ᱦᱚᱸ ᱠᱟᱹᱴᱤᱡ ᱧᱮᱞ ᱵᱟᱲᱟ ᱨᱮ ᱥᱮ ᱩᱰᱩᱠ ᱵᱟᱲᱟᱜ ᱨᱮ ᱧᱮᱞᱚᱜᱼᱟ ᱦᱮᱸ ᱥᱮ ᱵᱟᱝ ᱢᱮᱱᱠᱷᱟᱱ ᱚᱱᱮ ᱮᱴᱟᱜ ᱯᱚᱨᱮᱨ ᱨᱟᱜ ᱫᱚ ᱡᱚᱢ ᱦᱚᱪᱚᱭᱟᱠᱚ ᱪᱤᱠᱟᱹ ᱪᱚᱭᱟᱠᱚ ᱱᱚᱜᱼᱚ ᱱᱚᱝᱠᱟ ᱠᱚ ᱢᱤᱫᱴᱮᱱ ᱵᱮᱯᱟᱨ ᱛᱟᱦᱮᱱᱟᱭ ᱟᱨ ᱪᱮᱫ ᱟᱨ ᱮᱴᱟᱜ ᱦᱚᱲ ᱢᱟ ᱮᱴᱟᱜ ᱦᱚᱲ ᱥᱟᱸᱣ ᱛᱮ ᱦᱳᱭᱛᱳ ᱞᱟᱹᱲᱦᱟᱹᱭ ᱠᱷᱟᱹᱯᱟᱹᱨᱤ ᱦᱚᱸᱛᱚ ᱦᱟᱸᱜ ᱫᱚᱢᱮ ᱱᱟᱯᱟᱭ ᱡᱤᱱᱤᱥ ᱫᱚ ᱵᱟᱝ ᱠᱟᱱᱟ ᱦᱮᱸ ᱥᱮ ᱵᱟᱝ
ᱦᱳᱭ ᱦᱮᱸ
ᱦᱳᱭ ᱦᱳᱭ ᱟᱫᱚ ᱚᱱᱮ ᱚᱱᱟ ᱪᱤᱠᱟᱹᱭᱟᱭ ᱢᱮᱱᱫᱚ ᱡᱟᱦᱟᱸ ᱛᱤᱱᱟᱹᱜ ᱚᱲᱟᱜ ᱥᱩᱨ ᱠᱚᱨᱮᱜ ᱥᱮ ᱡᱟᱯᱟᱜ ᱠᱚᱨᱮᱜ ᱢᱮᱱ ᱫᱚ ᱪᱟᱥ ᱵᱟᱥ ᱜᱟᱱᱚᱜᱼᱟ ᱩᱱᱟᱹᱜ ᱜᱮ ᱱᱟᱯᱟᱭᱟ ᱦᱮᱸ ᱥᱮ ᱵᱟᱝ ᱟᱵᱚ ᱟᱠᱚᱣᱟᱜ ᱫᱚ᱾
ᱦᱩᱸᱦᱩᱸ
ᱦᱳᱭ ᱟᱨ ᱛᱟᱨᱯᱚᱨᱮ ᱟᱛᱳ ᱴᱚᱞᱟᱨᱮ ᱛᱟᱦᱮᱸ ᱠᱚᱛᱮ ᱜᱮᱞᱮ ᱵᱟᱠᱷᱟᱱ ᱩᱱᱟᱹᱜ ᱮᱴᱠᱮᱴᱚᱬᱮ ᱚᱱᱠᱟ ᱦᱩᱭᱩᱜ ᱜᱮᱭᱟ ᱦᱮᱸ ᱥᱮ ᱵᱟᱝ
ᱦᱩᱸ ᱟᱫᱚ ᱚᱱᱟ ᱠᱚᱫᱚ ᱮᱴᱠᱮᱴᱚᱬᱮ ᱛᱟᱦᱮᱱ ᱛᱟᱵᱚᱱ ᱜᱮᱭᱟ ᱦᱟᱸᱜ ᱟᱫᱚ ᱚᱠᱛᱚ ᱫᱚ ᱠᱟᱹᱴᱤᱡ ᱛᱟᱦᱮᱱ ᱜᱮ ᱮᱱ ᱦᱚ ᱫᱚ ᱯᱩᱡᱟᱹᱣ ᱦᱩᱭᱩᱜ ᱛᱟᱵᱚᱱᱟ ᱵᱟᱰᱟᱭ ᱦᱩᱭᱩᱜ ᱛᱟᱵᱚᱱᱟ᱾ ᱠᱟᱱᱟ ᱟᱵᱚ ᱟᱵᱚ ᱜᱮᱛᱚ ᱠᱟᱱᱟ ᱵᱚᱱ ᱦᱮᱸᱥᱮ ᱡᱟᱦᱟᱸ ᱮᱴᱠᱮᱴᱚᱬᱮ ᱵᱩᱡᱷᱟᱹᱜᱼᱟ ᱚᱱᱟ ᱟᱵᱚ ᱵᱚᱱ ᱨᱚᱲ ᱢᱟᱵᱚᱱ ᱨᱚᱯᱚᱲ ᱟᱵᱚᱱ ᱜᱟᱞᱢᱟᱨᱟᱣ ᱢᱟᱵᱚᱱ ᱛᱚᱵᱮ ᱣᱟᱥᱮ ᱟᱵᱚᱱᱟᱜ ᱟᱥᱛᱮ ᱟᱥᱛᱮ ᱱᱟᱯᱟᱭ ᱰᱟᱵᱷᱞᱚᱯ ᱥᱟᱵ ᱵᱚᱱ ᱪᱟᱞᱟᱜ ᱟᱥᱮ ᱢᱤᱫ ᱠᱟᱛᱷᱟ ᱟᱫᱚ ᱟᱨ ᱢᱤᱫᱴᱟᱝ ᱠᱟᱛᱷ ᱠᱟᱛᱷᱟ ᱨᱮᱦᱚᱸ ᱠᱚ ᱞᱟᱹᱭ ᱠᱟᱫᱟ ᱠᱚ ᱱᱟᱦᱟᱜ ᱧᱮᱞᱚᱜ ᱠᱟᱱᱟ ᱜᱩᱨᱩ ᱜᱚᱢᱠᱮ ᱦᱚᱸ ᱞᱮᱭᱴᱚ ᱟᱠᱟᱫ ᱛᱟᱵᱚᱱᱟᱭ ᱡᱮ ᱪᱟᱥ ᱠᱟᱹᱢᱤ ᱫᱚ ᱥᱟᱹᱨᱤ ᱠᱟᱹᱢᱤ ᱠᱟᱱᱟ ᱦᱮᱸ ᱥᱮ ᱟᱫᱚ ᱚᱱᱟ ᱞᱮᱠᱟᱛ ᱟᱵᱚ ᱡᱚᱛᱚ ᱦᱚᱲ ᱴᱷᱮᱱ ᱜᱮ ᱢᱤᱫᱴᱮᱱ ᱠᱟᱛᱷᱟ ᱠᱟᱱᱟ᱾ ᱡᱮ ᱪᱟᱥ ᱠᱟᱹᱢᱤ ᱫᱚ ᱵᱟᱵᱚᱱ ᱵᱟᱹᱜᱤ ᱢᱟ ᱦᱮᱸ ᱥᱮ ᱪᱟᱥ ᱤᱫᱤ ᱢᱟᱵᱚᱱ ᱱᱚᱝᱠᱟ ᱜᱮ
ᱦᱮᱸ ᱦᱮᱸ ᱜᱚᱝᱠᱮ ᱢᱟᱱᱮ ᱟᱵᱚ ᱫᱚ ᱟᱹᱰᱤ ᱢᱤᱫᱴᱮᱱ ᱱᱟᱯᱟᱭ ᱠᱟᱛᱷᱟ ᱵᱮᱱ ᱞᱟᱹᱭ ᱠᱮᱫᱟ ᱡᱟᱦᱟᱸᱡᱟᱦᱟᱸ
ᱦᱩᱭ ᱜᱚᱝᱠᱮ ᱟᱫᱚ ᱠᱷᱟᱱ ᱚᱠᱛᱚ ᱠᱚ ᱥᱮᱴᱨᱮᱱ ᱛᱟᱞᱟᱝ ᱠᱷᱟᱱ ᱟᱫᱚ
ᱥᱚᱢᱚᱭ ᱦᱚᱸ ᱪᱟᱵᱟ ᱦᱮᱡᱮᱱ ᱛᱟᱞᱟᱝᱟ ᱢᱟ ᱛᱟᱦᱚᱞᱮ ᱱᱤᱭᱟᱹ ᱵᱮᱲᱟ ᱫᱚ ᱱᱤᱝᱠᱟᱹ ᱜᱮ, ᱟᱨ ᱧᱟᱯᱟᱢ ᱦᱩᱭᱩᱜ ᱱᱟ ᱥᱮ ᱪᱮᱫ,